ᱪᱮᱫ ᱪᱮᱠᱟ ᱦᱩᱭᱩᱜ ᱠᱟᱱᱟ ᱜᱚᱝᱠᱮ
ᱪᱤᱠᱟᱹ ᱫᱚ ᱦᱟᱸᱜ ᱚᱱᱠᱟ ᱫᱚ ᱪᱮᱫ ᱦᱚᱸ ᱪᱤᱠᱟᱹ ᱵᱟᱲᱟᱭ ᱦᱩᱭᱩᱜ ᱠᱟᱱᱟ ᱱᱚᱜᱼᱚᱭ ᱦᱟᱸᱜ ᱦᱩᱛᱩᱢ ᱫᱟᱹᱛᱟᱹᱱᱤ ᱵᱟᱲᱟ ᱠᱟᱛᱮᱜ ᱦᱟᱸᱜ ᱚᱲᱟᱜ ᱠᱚᱨᱮ ᱫᱩᱲᱩᱵ ᱵᱟᱲᱟ ᱦᱳᱭ ᱠᱟᱱᱟ᱾
ᱚ
ᱟᱨ ᱟᱵᱤᱱ ᱫᱚ ᱪᱮᱜ ᱵᱮᱱ ᱪᱮᱠᱟᱭᱮᱫ ᱛᱮ?
ᱟᱹᱞᱤᱧ ᱦᱚᱸ ᱡᱟᱦᱟᱸ ᱥᱮᱛᱟᱜ ᱠᱚᱨᱮᱱᱟᱜ ᱠᱟᱹᱢᱤ ᱠᱚ ᱥᱟᱹᱛ ᱥᱟᱯᱲᱟᱣ ᱠᱟᱛᱮᱜ ᱱᱤᱛᱚᱜ ᱫᱚ ᱫᱩᱲᱩᱵᱟᱲᱟ ᱠᱟᱱᱟᱞᱤᱧ ᱟᱹᱞᱤᱧ ᱦᱚᱸ ᱯᱷᱳᱱ ᱠᱚᱞᱤᱧ ᱧᱮᱞ ᱵᱟᱲᱟᱭᱮᱜᱼᱟ᱾
ᱚ
ᱦᱮᱸ
ᱟᱨ ᱛᱟᱦᱚᱞᱮ ᱚᱱᱠᱟ ᱫᱚ ᱦᱟᱸᱜ ᱡᱟᱦᱟᱱᱟᱜ ᱡᱚᱢ ᱵᱟᱲᱟ ᱦᱩᱭᱱᱟ ᱥᱮ ᱵᱟᱝ ᱥᱮᱛᱟᱜ ᱨᱮᱱᱟᱜ ᱱᱟᱥᱛᱟ ᱠᱚ?
ᱡᱚᱢ ᱦᱚᱨᱟ ᱠᱚᱫᱚ ᱚᱝᱠᱮ ᱥᱩᱫᱷᱩ ᱦᱟᱱᱮ ᱵᱤᱥᱠᱩᱴ ᱜᱮ ᱡᱚᱢ ᱦᱩᱭ ᱠᱟᱱᱟ ᱱᱤᱝᱠᱟᱹᱱ ᱫᱚ ᱾ ᱟᱹᱣᱨᱤ ᱡᱚᱢ ᱦᱩᱭᱩᱜᱼᱟ ᱦᱟᱸᱜ ᱛᱤᱠᱤᱱ ᱯᱚᱨ ᱫᱟᱠᱟ ᱡᱚᱢ ᱦᱩᱭᱩᱜᱼᱟ ᱦᱟᱸᱜ᱾
ᱚ
ᱟᱹᱵᱤᱱ ᱜᱚᱫᱚ ᱪᱮᱫ ᱠᱚᱵᱤᱱ ᱦᱟᱥᱟ ᱠᱮᱫᱼᱟ᱾
ᱟᱹᱞᱤᱧ ᱫᱚ ᱦᱟᱸᱜ ᱚᱱᱠᱟ ᱫᱚ ᱪᱮᱫ ᱦᱚᱸ ᱵᱟᱝᱞᱤᱧ ᱡᱚᱢ ᱠᱟᱜ-ᱟ ᱱᱟᱥᱛᱟ ᱦᱚᱸ ᱵᱟᱝᱞᱤᱧ ᱱᱟᱥᱛᱟ ᱟᱠᱟᱱᱟ ᱛᱚᱵᱮ ᱟᱹᱞᱤᱧ ᱫᱚ ᱦᱟᱸᱜ ᱮᱸ ᱢᱤᱫ ᱫᱷᱟᱣ ᱛᱮ ᱮᱫᱚᱢ ᱫᱟᱠᱟ ᱜᱮᱞᱤᱧ ᱡᱚᱢᱟ᱾
ᱟᱪᱪᱷᱟ ᱟᱪᱷᱟ ᱫᱟᱠᱟ ᱫᱚ ᱛᱟᱦᱚᱞᱮ ᱛᱤᱱ ᱠᱚᱨᱮ ᱵᱤᱱ ᱡᱚᱢ ᱜᱮᱭᱟ ᱥᱮᱛᱟᱜ ᱵᱮᱲᱟ ᱫᱚ?
ᱳᱭ ᱡᱚᱢᱟᱞᱤᱧ ᱚᱱᱠᱟ ᱱᱚ ᱵᱟᱡᱟ ᱚᱱᱠᱟ ᱞᱤᱧ ᱡᱚᱢ ᱵᱟᱲᱟᱭ ᱜᱮᱭᱟ᱾
ᱚ ᱟᱹᱞᱤᱧ ᱦᱚᱸ ᱚᱝᱠᱟᱜᱮ ᱫᱚᱥ ᱵᱟᱡᱟ ᱥᱮᱫ᱾
ᱦᱳᱭ ᱦᱳᱭ ᱟᱫᱚ ᱟᱨ ᱛᱟᱞᱦᱮ ᱚᱱᱠᱟ ᱫᱚ ᱦᱟᱸᱜ ᱤᱥᱤᱱ ᱵᱟᱲᱟ ᱠᱚᱫᱚ ᱦᱩᱭ ᱠᱟᱱᱟ?
ᱮᱸ ᱤᱥᱤᱱ ᱵᱟᱲᱟ ᱠᱚᱫᱚ ᱥᱟᱹᱛ ᱥᱟᱯᱲᱟᱣ ᱫᱚᱠᱚ ᱥᱟᱹᱛ ᱥᱟᱯᱲᱟᱣ ᱟᱠᱟᱜᱼᱟ ᱟᱫᱚ ᱛᱚᱲᱚ ᱠᱚ ᱡᱚᱢ ᱫᱚᱠᱚ ᱡᱚᱢᱮᱜᱼᱟ ᱟᱫᱚ ᱤᱧ ᱜᱮ ᱦᱟᱸᱜ ᱠᱟᱹᱴᱤᱡ ᱯᱚᱨᱮᱧ ᱡᱚᱢᱟ ᱢᱚᱱᱮᱭᱫᱤᱧ᱾
ᱚ ᱚ
ᱦᱩᱸ
ᱦᱳᱭ
ᱦᱮᱸ ᱟᱜ ᱵᱟᱝ ᱵᱟᱝ ᱟᱹᱨᱤ ᱡᱚᱢ ᱦᱳᱭᱳᱜᱼᱟ᱾ ᱟᱨ ᱞᱟᱹᱫᱤᱧ ᱛᱦᱟᱞᱮ ᱦᱚᱭ ᱦᱤᱸᱥᱤᱫ ᱠᱚ ᱪᱮᱫ ᱞᱮᱠᱟ ᱚᱱᱛᱮ ᱪᱮᱫᱠᱟ ᱥᱤᱛᱩᱝ ᱫᱟᱭ ᱥᱮ ᱡᱟᱹᱯᱩᱫ ᱫᱟᱭ?
ᱦᱳᱭ ᱟᱞᱮ ᱥᱮᱱᱟᱜ ᱦᱚᱭ ᱦᱤᱸᱥᱤᱫ ᱫᱚ ᱦᱟᱸᱜ ᱚᱱᱠᱟ ᱫᱚ ᱛᱮᱦᱮᱧᱟᱜ ᱞᱟᱹᱭ ᱞᱮᱠᱷᱟᱡ ᱫᱚ ᱚᱱᱠᱟ ᱫᱚ ᱥᱤᱛᱩᱝ ᱦᱚᱸ ᱵᱟᱭ ᱥᱤᱛᱩᱝ ᱮ ᱟ ᱟᱨ ᱫᱟᱜ ᱦᱚᱸ ᱵᱟᱭ ᱫᱟᱜᱮᱜᱼᱟ᱾
ᱚ
ᱢᱟᱱᱮ ᱦᱟᱸᱜ ᱚᱱᱮ ᱚᱱᱟ ᱠᱚ ᱞᱟᱹᱭ ᱫᱚ ᱰᱩ ᱦᱚᱞᱟ ᱢᱟᱫᱷᱮᱨ ᱫᱚ ᱦᱚᱞᱟ ᱢᱟᱫᱷᱮᱨ ᱦᱚᱸ ᱱᱚᱝᱠᱟ ᱜᱮ ᱛᱚᱵᱮ ᱚᱱᱠᱟ ᱞᱟᱹᱭ ᱞᱮᱠᱷᱟᱱ ᱫᱚ ᱫᱤᱱ ᱦᱤᱞᱳᱜ ᱜᱮ ᱦᱟᱸᱜ ᱚᱱᱠᱟ ᱫᱚ ᱡᱷᱤᱯᱤᱨ ᱡᱷᱤᱯᱤᱨ ᱠᱟᱹᱡ ᱠᱟᱹᱡ ᱫᱚᱭ ᱫᱟᱜ ᱤᱫᱤᱭᱟᱜ ᱠᱟᱱ ᱜᱮᱭᱟ᱾
ᱚ
ᱛᱚᱵᱮ ᱚᱱᱟ ᱡᱳᱨ ᱫᱚ ᱦᱟᱸᱜ ᱵᱟᱭ ᱫᱟᱜ ᱮᱫᱟ ᱱᱚᱛᱮ ᱫᱚ ᱟᱫᱚ ᱟᱯᱮ ᱚᱱᱛᱮ ᱜᱮ ᱚᱠᱟ ᱞᱮᱠᱟᱭ ᱫᱟᱜ ᱵᱟᱲᱟᱭᱮᱼᱟ ᱥᱮ ᱵᱟᱝ ᱜᱮ?
ᱦᱮᱸ ᱦᱟᱱᱮ ᱡᱚᱠᱷᱚᱱ ᱛᱤᱨᱤᱥᱮ ᱡᱩᱱ ᱡᱚᱠᱷᱚᱱ ᱦᱩᱭᱱᱟ ᱛᱚᱠᱷᱚᱱ ᱫᱚ ᱥᱟᱨᱟᱫᱤᱱᱮ ᱫᱟᱜ ᱠᱮᱜᱼᱟ ᱢᱮᱱ ᱠᱷᱩᱵᱽ ᱮᱠᱴᱟ ᱡᱳᱨ ᱫᱚ ᱵᱟᱝ ᱡᱷᱤᱯᱤ ᱡᱷᱤᱯᱤᱨ ᱜᱮ ᱟᱫᱚ ᱚᱱᱟ ᱛᱮᱜᱮ ᱠᱤᱪᱷᱩᱜᱟᱱ ᱜᱟᱰᱟ ᱨᱮᱱᱟᱜ ᱫᱟᱜ ᱠᱚᱫᱚ ᱱᱟᱥᱮᱱᱟᱜ ᱵᱩᱱᱱᱟ ᱫᱚ ᱵᱩᱱᱱᱟ ᱞᱮᱱ ᱜᱮᱭᱟ ᱟᱨ ᱵᱟᱹᱫᱽ ᱠᱚᱨᱮ ᱫᱚ ᱫᱟᱜ ᱠᱚᱫᱚ ᱵᱟᱝ ᱛᱚᱸᱵᱟ ᱱᱤᱱᱠᱟᱹ ᱵᱤᱫ ᱛᱮᱫᱚ ᱛᱚᱞᱟ ᱵᱟᱧᱪᱟᱣ ᱞᱮᱠᱟ ᱫᱟᱜ ᱫᱟᱜ ᱛᱚᱞᱟ ᱵᱟᱪᱟᱣ ᱞᱮᱠᱟ ᱫᱟᱜ ᱜᱮ ᱡᱟᱹᱲᱤ ᱠᱮᱭᱟ
ᱚ ᱚ
ᱦᱩᱸ
ᱛᱟᱦᱚᱞᱮ ᱫᱚ ᱦᱟᱸᱜ ᱚᱱᱠᱟ ᱫᱚ ᱨᱚᱦᱚᱭ ᱠᱚᱫᱚ ᱟᱯᱮ ᱦᱚᱸ ᱯᱮ ᱟᱹᱣᱨᱤ ᱯᱮ ᱮᱦᱚᱵ ᱵᱟᱲᱟᱜᱼᱟ ᱵᱟᱝ ᱥᱮ?
ᱵᱟᱝᱠᱷᱟ ᱟᱹᱣᱨᱤ ᱦᱟᱱᱮ ᱥᱩᱫᱩ ᱚᱱᱮ ᱥᱤ ᱫᱚᱦᱚ ᱦᱩᱭ ᱠᱟᱱᱟ ᱛᱚ ᱟᱫᱚ ᱛᱤᱥ ᱫᱟᱜ ᱞᱟᱜᱟᱜᱼᱟ ᱛᱚᱠᱷ ᱱᱟᱜ ᱠᱟᱹᱢᱤ ᱮᱛᱚᱜ ᱦᱩᱭᱩᱜᱼᱟ᱾
ᱦᱳᱭ ᱦᱳᱭ
ᱮᱻ ᱟᱯᱮᱟ ᱠᱚᱫᱚ ᱪᱟᱥ ᱠᱚ᱾
ᱟᱞᱮ ᱠᱚᱦᱚᱸ ᱚᱱᱠᱟᱜᱮ ᱚᱱᱠᱟ ᱚᱱᱠᱟ ᱫᱟᱜ ᱡᱟᱹᱲᱤ ᱵᱟᱝ ᱦᱚᱛᱮᱫ ᱛᱮ ᱚᱱᱟ ᱠᱷᱮᱛ ᱵᱟᱹᱫᱽ ᱠᱚᱨᱮ ᱫᱟᱜ ᱵᱟᱹᱱᱩᱜ-ᱟ ᱥᱮ
ᱦᱮᱠ
ᱛᱚ ᱚᱱᱟ ᱦᱚᱛᱮᱜ ᱛᱮ ᱨᱚᱦᱚᱭ ᱠᱚᱫᱚ ᱟᱹᱣᱨᱤᱭᱟᱜ-ᱟ ᱟᱨ ᱫᱟᱜᱮᱜ ᱨᱮᱦᱚᱸᱭ ᱚᱱᱠᱟ ᱵᱟᱹᱭ ᱵᱟᱹᱭᱛᱮ ᱫᱟᱜᱮ ᱟᱭ ᱥᱮ ᱠᱷᱮᱛ ᱠᱚᱨᱮ ᱵᱟᱹᱫᱽ ᱠᱚᱨᱮ ᱫᱟᱜ ᱛᱟᱦᱮᱱ ᱞᱮᱠᱟ ᱫᱚ ᱵᱟᱭ ᱫᱟᱜ ᱮᱫᱟ᱾
ᱦᱮᱸ ᱦᱮᱸ ᱜᱚᱴᱟᱜ ᱜᱮ ᱢᱚᱱᱮ ᱦᱳᱭᱳᱜ ᱠᱟᱱᱟ ᱚᱱᱠᱟ ᱜᱮ ᱡᱟᱦᱟ ᱛᱤᱱ ᱦᱚᱲ ᱥᱟᱣ ᱨᱚᱯᱚᱲ ᱦᱳᱭ ᱠᱟᱱᱟ ᱡᱚᱛᱚ ᱜᱮ ᱚᱱᱠᱟ ᱠᱚ ᱞᱟᱹᱭ ᱫᱟ ᱛᱟᱦᱞᱮ ᱠᱷᱟᱱ ᱫᱚ ᱠᱟᱹᱢᱤ ᱠᱚᱫᱚ ᱡᱟᱹᱱᱤᱡ ᱟᱹᱣᱨᱤ ᱚᱠᱟ ᱥᱮᱫ ᱟᱹᱣᱨᱤ ᱵᱚᱱ ᱮᱦᱚᱵᱟ ᱠᱤᱱᱛᱩ ᱡᱟᱭ ᱦᱳᱭ ᱛᱚ ᱱᱤᱡᱮᱨᱟᱜ ᱦᱟᱱᱮ ᱴᱮᱯ ᱠᱚᱞ ᱢᱤᱱᱤ ᱠᱚ ᱢᱮᱱᱟᱜ ᱛᱟᱠᱚᱣᱟ᱾ ᱩᱱᱠᱩ ᱫᱚ ᱡᱟᱹᱱᱤᱡ ᱠᱚ ᱮᱦᱚᱵ ᱠᱟᱜ ᱜᱮ ᱪᱚᱝ?
ᱦᱳᱭ ᱦᱳᱭ ᱦᱳᱭ ᱟᱫᱚ ᱩᱱᱠᱩ ᱫᱚ ᱚᱱᱟ ᱠᱷᱚᱱ ᱜᱮ ᱫᱟᱜ ᱠᱚ ᱧᱟᱢᱟ ᱥᱮ?
ᱦᱮᱸ ᱾
ᱟᱫᱚ ᱟᱞᱮ ᱥᱮᱱ ᱫᱚ ᱩᱱᱟᱹᱜ ᱠᱚᱫᱚ ᱵᱟᱝ ᱧᱮᱞ ᱧᱟᱢᱚᱜᱼᱟ᱾ ᱞᱟᱹᱭ ᱞᱮᱠᱷᱟᱡ ᱫᱚ ᱦᱟᱸᱜ ᱚᱱᱠᱟ ᱫᱚ ᱥᱮᱨᱢᱟ ᱡᱟᱹᱲᱤ ᱫᱟᱜ ᱵᱷᱚᱨᱥᱟ ᱜᱮ ᱦᱟᱸᱜ ᱞᱮ ᱨᱚᱦᱚᱭ ᱵᱟᱲᱟᱭᱟ ᱾
ᱚ
ᱵᱟᱠᱷᱟᱡ ᱫᱚ ᱚᱱᱠᱟ ᱠᱮᱱᱮᱞ ᱠᱚ ᱚᱱᱟ ᱢᱤᱱᱤ ᱠᱚ ᱚᱱᱟ ᱠᱚᱫᱚ ᱵᱟᱹᱱᱩᱜᱼᱟ ᱟᱞᱮ ᱥᱮᱫ ᱫᱚ᱾
ᱚ ᱛᱷᱟ ᱛᱷᱟᱞᱮ ᱛᱟᱦᱞᱮ ᱛᱚ ᱡᱷᱚᱛᱚ ᱥᱮᱨᱢᱟ ᱡᱟᱹᱲᱤ ᱵᱷᱚᱨᱥᱟ ᱜᱮ ᱛᱟᱦᱮ ᱦᱩᱭᱩᱜ ᱛᱟᱯᱮᱭᱟ ᱛᱚ?
ᱦᱳᱭ ᱦᱳᱭ ᱛᱟᱣ ᱦᱩᱭ ᱫᱚ ᱦᱩᱭᱩᱜ ᱛᱟᱞᱮ ᱜᱮᱭᱟ ᱟᱨ ᱢᱤᱫ ᱫᱷᱟᱣ ᱚᱱᱠᱟ ᱞᱟᱹᱴᱩ ᱧᱚᱜ ᱫᱟᱜ ᱞᱮᱠᱷᱟᱱ ᱦᱟᱸᱜ ᱚᱱᱟ ᱫᱟᱜ ᱫᱚ ᱛᱟᱦᱮᱱ ᱫᱚ ᱛᱟᱦᱮᱱ ᱜᱮᱭᱟ ᱢᱟᱱᱮ ᱵᱟᱝ ᱟᱸᱡᱮ ᱫᱚᱜᱼᱟ ᱩᱱᱟᱹᱜ ᱞᱚᱜᱚᱱ ᱫᱚ᱾
ᱚᱸ ᱟᱨ ᱡᱮ ᱢᱚᱱ ᱟᱞᱮ ᱥᱮᱫ ᱫᱚ ᱡᱮ ᱢᱚᱱ ᱦᱮᱸ ᱢᱟᱱᱮ ᱯᱨᱚᱛᱤᱴᱟ ᱦᱚᱲ ᱟᱜ ᱢᱟᱴᱷ ᱨᱮᱱᱟᱜ ᱢᱤᱫ ᱠᱚᱲ ᱨᱮ ᱦᱳᱭ ᱛᱚ ᱢᱤᱱᱤ ᱠᱚ ᱛᱟᱲᱟᱣ ᱠᱟᱣᱱᱟ ᱦᱮᱸ ᱥᱮ ᱟᱨ ᱠᱤ ᱟᱨ ᱠᱤ ᱠᱤᱪᱷᱩ ᱠᱤᱪᱷᱩ ᱦᱚᱲ ᱫᱚ ᱢᱮᱱᱟᱜ ᱠᱚᱣᱟ ᱢᱟᱨᱟᱝ ᱜᱮᱛᱟ ᱠᱚᱣᱟ᱾ ᱩᱱᱠᱩ ᱫᱚ ᱥᱩᱫᱷᱩ ᱚᱱᱟ ᱫᱟᱜ ᱜᱮ ᱵᱷᱟᱲᱟ ᱠᱚᱢᱟ ᱠᱚᱣᱟ ᱟᱞᱮ ᱦᱚᱸ ᱟᱞᱮᱭᱟᱜ ᱫᱚ ᱱᱤᱡᱮᱨᱟᱜ ᱫᱚ ᱵᱟᱹᱱᱩᱜ ᱛᱟᱞᱮᱭᱟ᱾ ᱢᱮᱱᱠᱷᱟᱱ ᱚᱱᱠᱟ ᱦᱚᱲ ᱡᱚᱠᱷᱚᱱ ᱫᱟᱜ ᱠᱚ ᱵᱷᱟᱲᱟ ᱠᱚ ᱮᱢᱟ ᱞᱮᱭᱟ᱾ ᱚᱱᱟ ᱠᱚ ᱫᱟᱜ ᱟᱛᱮ ᱜᱮᱞᱮ ᱪᱟᱥ ᱵᱟᱲᱟᱭ ᱜᱮᱭᱟ
ᱚ ᱚ
ᱦᱩᱸ
ᱛᱟᱦᱞᱮ ᱟᱯᱮ ᱦᱚᱸ ᱱᱟᱯᱟᱭ ᱜᱮᱭᱟ ᱫᱟᱜ ᱨᱮᱱᱟᱜ ᱵᱷᱟᱲᱟ ᱠᱟᱛᱮ ᱨᱮᱦᱚᱸ ᱫᱟᱜ ᱨᱮᱱᱟᱜ ᱫᱚ ᱢᱟᱱᱮ ᱧᱟᱢᱮᱫ ᱜᱮᱭᱟ ᱯᱮ᱾
ᱦᱮᱸ ᱟᱫᱚ ᱟᱫᱚ ᱜᱚᱝᱠᱮ ᱪᱤᱠᱟᱹ ᱟᱠᱟᱱᱟ᱾ ᱡᱚᱠᱷᱚᱱ ᱟᱠᱟ ᱥᱳᱢᱳᱭ ᱠᱤᱪᱷᱩ ᱠᱤᱪᱷᱩ ᱪᱟᱥ ᱨᱮᱫᱚ ᱞᱟᱹᱭᱤᱱ ᱦᱩᱭᱩᱜᱼᱟ ᱦᱮᱸᱥᱮ ᱚᱱᱮ ᱢᱟᱱᱮ ᱡᱷᱚᱛᱚ ᱦᱚᱲ ᱜᱮ ᱴᱟᱭᱤᱢ ᱚᱱᱟ ᱴᱟᱭᱤᱢ ᱡᱩᱫᱤ ᱫᱚᱢᱮ ᱥᱤᱛᱩᱝ ᱠᱟᱫᱟᱭ ᱛᱟᱦᱞᱮ ᱩᱱᱠᱩᱣᱟᱜ ᱦᱚᱸᱞᱮ ᱜᱩᱡᱩᱜ ᱠᱟᱱ ᱛᱟᱞᱮᱭᱟ ᱫᱟᱜ ᱮᱢᱟ ᱞᱮᱢ᱾ ᱢᱮᱱᱠᱷᱟᱱ ᱚᱱᱠᱟ ᱫᱚ ᱵᱟᱝ ᱦᱳᱭᱳᱜᱼᱟ᱾ ᱡᱮ ᱜᱚᱡ ᱪᱟᱵᱟᱜ ᱛᱟᱞᱮᱭᱟ ᱚᱱᱠᱟ ᱫᱚ ᱵᱟᱝ ᱫᱟᱜ ᱫᱚᱞᱮ ᱴᱷᱤᱠ ᱴᱷᱟᱠ ᱫᱚᱞᱮ ᱧᱟᱢ ᱫᱚᱞᱮ ᱧᱟᱢ ᱜᱮᱭᱟ᱾
ᱚ ᱦᱚ
ᱦᱮᱸ ᱚ
ᱦᱳᱭ ᱫᱚ
ᱛᱟᱦᱞᱮ ᱥᱚᱵᱽᱡᱤ ᱠᱚᱫᱚ ᱪᱮᱫ ᱠᱚᱯᱮ ᱨᱚᱦᱚᱭ ᱜᱮᱭᱟ ᱥᱮ ᱵᱟᱝ?
ᱥᱚᱵᱽᱡᱤ ᱦᱮᱸ ᱚᱱᱟ ᱫᱚ ᱨᱚᱦᱚᱭ ᱵᱟᱲᱟᱭ ᱜᱮᱭᱟ ᱞᱮ ᱚᱱᱟ ᱠᱚᱫᱚ ᱦᱟᱸᱜ᱾ ᱚᱸᱠ ᱚᱱᱠᱟ ᱯᱩᱠᱷᱨᱤ ᱠᱚ ᱦᱮᱱᱟᱜᱼᱟ᱾ ᱚᱱᱟ ᱯᱩᱠᱷᱨᱤ ᱠᱚ ᱨᱮᱱᱟᱜ ᱫᱟᱜ ᱨᱟᱠᱟᱵ ᱠᱟᱛᱮᱫ ᱜᱮ ᱚᱱᱠᱟ ᱫᱚ ᱟᱹᱞᱩ ᱟᱹᱞᱩ, ᱵᱮᱸᱜᱟᱲ ᱠᱚ ᱨᱚᱦᱚᱭ ᱵᱟᱲᱟᱭ ᱦᱩᱭᱩᱜᱼᱟ ᱟᱹᱞᱩ, ᱵᱮᱸᱜᱟᱲ, ᱚᱱᱠᱟ ᱢᱩᱞᱟᱹ ᱠᱚ ᱾
ᱚᱸ ᱦᱮᱸ ᱟᱞᱮ ᱦᱚᱸ ᱱᱚᱣᱟ ᱫᱷᱟᱣ ᱫᱚ ᱦᱟᱱᱮ ᱤᱭᱟᱹ ᱠᱚᱞᱮ ᱨᱚᱦᱚᱭ ᱠᱟᱜᱼᱟ ᱵᱮᱸᱜᱟᱲ ᱠᱚ᱾ ᱛᱟᱯᱚᱨᱮ ᱠᱟᱞᱞᱟ ᱠᱚ ᱠᱩᱸᱫᱽᱨᱤ ᱠᱚ ᱚᱱᱟ ᱠᱚᱞᱮ ᱨᱚᱦᱚᱭ ᱟᱠᱟᱜᱼᱟ᱾
ᱚᱸ ᱚᱸ
ᱦᱮᱸ ᱞᱟᱦᱟ ᱛᱮᱫᱚ ᱦᱳᱭ ᱛᱚ ᱠᱤᱨᱤᱧ ᱠᱟᱛᱮᱫ ᱡᱚᱢ ᱦᱳᱭᱳᱜ ᱠᱟᱱ ᱛᱟᱦᱮᱜ-ᱟ ᱟᱱᱟᱡ ᱠᱚᱫᱚ, ᱢᱮᱱ ᱠᱷᱟᱱ ᱱᱤᱛ ᱚᱠᱛᱚ ᱫᱚ ᱱᱤᱡᱮᱨᱟᱜ ᱜᱮᱞᱮ ᱡᱚᱢ ᱵᱟᱲᱟᱭ ᱮᱜᱼᱟ ᱞᱮ᱾
ᱚ ᱚ ᱟᱫᱚ ᱦᱳᱭ ᱚᱱᱟ ᱦᱚᱸ ᱚᱲᱟᱜ ᱨᱮ ᱛᱟᱦᱮᱱ ᱠᱷᱟᱡ ᱛᱚ ᱟᱨᱚ, ᱠᱤᱨᱤᱧ ᱢᱟ ᱵᱟᱭ ᱦᱩᱭᱩᱜᱼᱟ ᱥᱮ᱾
ᱦᱮᱸ
ᱟᱫᱚ ᱛᱟᱦᱚᱞᱮ ᱚᱱᱠᱟ ᱫᱚ ᱦᱟᱸᱜ ᱵᱟᱸᱫᱽ ᱯᱩᱠᱷᱨᱤ ᱠᱚ ᱢᱮᱱᱟᱜᱼᱟ ᱥᱮ ᱜᱟᱰᱟ ᱠᱚ ᱦᱮᱱᱟᱜ ᱛᱟᱯᱮᱭᱟ ᱟᱯᱮᱭᱟᱜ ᱟᱨ ᱚᱱᱟ ᱢᱟᱱᱮ ᱚᱱᱟ ᱵᱟᱫ ᱠᱟᱛᱮᱫ ᱫᱟᱜ ᱨᱮᱱᱟᱜ ᱥᱩᱵᱤᱫᱷᱟ ᱟᱨ ᱪᱮᱫ
ᱟᱪᱪᱷᱟ ᱟᱪᱷᱟ ᱫᱟᱜ ᱨᱮᱱᱟᱜ ᱥᱩᱤᱫᱷᱟ ᱜᱚᱝᱠᱮ ᱡᱟᱦᱟᱸ ᱥᱚᱵᱡᱤ ᱠᱚ ᱨᱚᱦᱚᱭ ᱠᱟᱫᱟ ᱚᱸᱰᱮ ᱫᱚ ᱚᱱᱮ ᱜᱟᱰᱟ ᱢᱮᱱᱟᱜ ᱛᱮ ᱦᱮᱱᱟᱜ ᱛᱟᱞᱮᱭᱟ ᱦᱮᱸ ᱜᱟᱰᱟ ᱟᱸ ᱥᱟᱨᱟ ᱵᱚᱪᱷᱚᱨ ᱜᱮ ᱫᱟᱜ ᱫᱚ ᱛᱟᱦᱮᱱᱟ, ᱠᱷᱩᱵ ᱮᱠᱴᱟ ᱦᱟᱱᱮ ᱮᱸ ᱨᱟᱵᱟᱝ ᱫᱤᱱ ᱨᱮᱱᱟᱜ ᱢᱩᱪᱟᱹᱫ ᱥᱮᱫ ᱫᱚ ᱫᱟᱜ ᱫᱚ ᱵᱟᱝ ᱛᱟᱦᱮᱱᱟ, ᱢᱮᱱᱠᱷᱟᱱ ᱚᱱᱟ ᱜᱟᱰᱟ ᱫᱚ ᱟᱞᱮ ᱫᱚ ᱡᱤᱭᱟᱹᱲ ᱜᱟᱰᱟ ᱜᱮᱞᱮ ᱞᱟᱹᱭ ᱛᱟᱞᱮᱭᱟ ᱚᱱᱟ ᱠᱷᱚᱱ ᱜᱮ ᱫᱟᱜ ᱫᱚᱞᱮ ᱧᱟᱢ ᱫᱟ ᱧᱟᱢ ᱜᱮᱭᱟᱞᱮ ᱢᱮᱥᱤᱱ ᱛᱮᱞᱮ ᱨᱟᱠᱟᱵᱟ
ᱦᱳᱭ ᱦᱳᱭ
ᱦᱮᱸ ᱟᱫᱚ ᱯᱩᱠᱷᱨᱤ ᱫᱚ ᱜᱚᱝᱠᱮ ᱮᱸ ᱠᱷᱩᱵ ᱮᱠᱴᱟ ᱵᱟᱹᱱᱩᱜ ᱛᱟᱞᱮᱭᱟ ᱜᱟᱰᱟ ᱜᱮ᱾
ᱚ ᱾
ᱦᱩᱸ
ᱦᱳᱭ ᱟᱞᱮᱭᱟᱜ ᱫᱚ ᱡᱮᱞᱮᱠᱟ ᱵᱟᱱᱟᱨ ᱜᱮ ᱦᱮᱱᱟᱜᱼᱟ ᱚᱱᱟ ᱯᱩᱠᱷᱨᱤ ᱦᱚᱸ ᱦᱮᱱᱟᱜ ᱜᱮᱭᱟ ᱜᱟᱰᱟ ᱦᱚᱸ ᱦᱮᱱᱟᱜ ᱜᱮᱭᱟ ᱛᱚ ᱚᱱᱟ ᱦᱚᱸ ᱥᱤᱛᱩᱝ ᱫᱤᱱ ᱫᱚ ᱟᱸᱧᱡᱮᱫᱚᱜᱼᱟ ᱥᱮ ᱩᱱᱟᱹᱜ ᱫᱟᱜ ᱦᱚᱸ ᱵᱟᱭ ᱛᱟᱦᱮᱱᱟ
ᱦᱮᱸ ᱦᱮᱸ
ᱱᱮᱜᱼᱱᱮᱛᱟᱨ ᱫᱤᱱᱜᱮ ᱠᱟᱹᱴᱤᱡ ᱫᱟᱜ ᱵᱟᱲᱟ ᱞᱮᱠᱷᱟᱱ ᱚᱱᱟ ᱫᱟᱜ ᱠᱚ ᱛᱟᱦᱮᱱ ᱜᱮᱭᱟ ᱯᱮᱨᱮᱡ ᱠᱚᱜᱼᱟ ᱯᱩᱠᱷᱨᱤ ᱦᱚᱸ ᱟᱨ ᱜᱟᱰᱟ ᱦᱚᱸ ᱯᱮᱨᱮᱡ ᱠᱚᱜᱼᱟ᱾
ᱦᱚᱻ ᱛᱟᱦᱞᱮ ᱯᱩᱠᱷᱨᱤ ᱠᱚᱫᱚ ᱱᱤᱡᱮᱨᱟᱜ ᱦᱮᱱᱟᱜ ᱛᱟᱯᱮᱭᱟ ᱥᱮ ᱟᱹᱛᱩ ᱨᱮᱱᱟᱜ ᱠᱟᱱ ᱛᱟᱯᱮᱭᱟ?
ᱦᱳᱭ ᱚᱱᱠᱟ ᱫᱚ ᱦᱟᱸᱜ ᱟᱹᱛᱩ ᱨᱮᱱᱟᱜ ᱫᱚ ᱢᱮᱱ ᱢᱤᱫᱴᱟᱝ ᱦᱮᱱᱟᱜ ᱜᱮᱭᱟ ᱚᱱᱟ ᱫᱚ ᱟᱹᱰᱤ ᱡᱟᱹᱥᱛᱤ ᱢᱟᱨᱟᱝ ᱧᱚᱜ ᱜᱮᱭᱟ, ᱟᱨ ᱱᱮ ᱟᱞᱮᱭᱟᱜ ᱦᱚᱸ ᱢᱮᱱᱟᱜ ᱜᱮᱭᱟ ᱛᱚᱵᱮ ᱚᱱᱟ ᱫᱚ ᱩᱱᱟᱹᱜ ᱫᱚ ᱵᱟᱭ ᱢᱟᱨᱟᱝᱼᱟ ᱦᱩᱰᱤᱧ ᱧᱚᱜ ᱜᱮᱭᱟ᱾
ᱚ ᱛᱟᱦᱞᱮ ᱚᱱᱟ ᱯᱩᱠᱷᱨᱤ ᱠᱚᱫᱚ ᱟᱯᱮ ᱢᱮᱥᱟ ᱠᱟᱛᱮᱱ ᱦᱟᱹᱠᱩ ᱫᱚ ᱯᱮ ᱟᱲᱟᱜ ᱠᱚᱜᱮᱭᱟ ᱥᱮ ᱵᱟᱝᱼᱟ ᱥᱩᱫᱩ ᱫᱟᱜ ᱜᱮ ᱯᱮ ᱵᱮᱵᱷᱟᱨ ᱜᱮᱭᱟ
ᱵᱟᱝᱜᱮ ᱦᱟᱹᱠᱩ ᱟᱲᱟᱜ ᱫᱚ ᱦᱩᱭᱩᱜ ᱜᱮᱭᱟ ᱩᱱᱟᱹᱜ ᱢᱟᱨᱟᱝ ᱯᱩᱠᱷᱨᱤ ᱢᱟᱨᱟᱝ ᱜᱮᱭᱟ ᱥᱮ ᱟᱨ ᱦᱩᱸ ᱦᱟᱹᱠᱩ ᱟᱲᱟᱜ ᱠᱟᱠᱚ ᱠᱷᱟᱱ ᱚᱱᱟ ᱦᱚᱸ ᱦᱩᱭᱩᱜ ᱜᱮᱭᱟ ᱡᱚᱢ ᱵᱟᱲᱟ ᱠᱚ᱾
ᱚ
ᱟᱫᱚ ᱚᱱᱟ ᱦᱚᱛᱮᱡ ᱛᱮ ᱟᱲᱟᱜ ᱫᱚᱞᱮ ᱟᱲᱟᱜ ᱠᱟᱠᱚ ᱜᱮᱭᱟ, ᱟᱨ ᱟᱹᱰᱤ ᱡᱟᱹᱥᱛᱤ ᱜᱮᱞᱮ ᱟᱲᱟᱜ ᱠᱚᱣᱟ ᱟᱨ ᱚᱱᱠᱟ ᱥᱮᱨᱢᱟ ᱨᱮ ᱢᱤᱫ ᱫᱷᱟᱣ ᱫᱚᱞᱮ ᱥᱟᱵ ᱠᱚᱜᱮᱭᱟ ᱡᱟᱦᱟᱱᱟᱜ ᱦᱩᱸ ᱚᱝᱠᱟ ᱯᱚᱨᱚᱵᱽ ᱠᱚᱨᱮ᱾
ᱚ ᱛᱟᱦᱞᱮ ᱛᱚᱠᱷᱚᱱ ᱜᱮ ᱥᱟᱵ ᱠᱟᱛᱮ ᱯᱮᱲᱟ ᱠᱚᱯᱮ ᱵᱟᱝ ᱵᱩᱡᱷᱟᱹᱣ ᱵᱟᱲᱟ ᱠᱚᱣᱟ ᱵᱟᱝ ᱡᱚᱛᱚ ᱡᱚᱛᱚ ᱡᱚᱛᱚ ᱦᱚᱲ ᱜᱮᱛᱚ ᱵᱷᱟᱜᱽ ᱫᱚᱠᱚ ᱧᱟᱢᱼᱟ ᱦᱮᱸ
ᱦᱳᱭ ᱦᱳᱭ ᱚᱱᱟ ᱫᱚ ᱞᱟᱹᱭ ᱞᱮᱠᱷᱟᱡ ᱫᱚ ᱟᱛᱩ ᱦᱚᱲᱟᱜ ᱠᱟᱱᱟ ᱥᱮ ᱟᱛᱩ ᱦᱚᱲ ᱢᱟᱱᱮ ᱥᱟᱱᱟᱢ ᱟᱛᱩ ᱦᱚᱲ ᱢᱮᱥᱟ ᱠᱟᱛᱮᱫ ᱚᱱᱟ ᱢᱤᱫ ᱴᱟᱝ ᱯᱩᱠᱷᱨᱤ ᱦᱮᱱᱟᱜ ᱛᱟᱞᱮᱭᱟ
ᱚ
ᱚᱱᱟ ᱫᱚ ᱡᱚᱛᱚ ᱦᱚᱲᱟᱜ ᱠᱟᱱ ᱜᱮᱭᱟ ᱟᱲᱟᱜ ᱥᱚᱢᱚᱭ ᱦᱚᱸ ᱥᱟᱱᱟᱢ ᱦᱚᱲᱜᱮ ᱠᱟᱹᱣᱰᱤ ᱚᱰᱳᱚᱠ ᱠᱟᱛᱮᱫ ᱠᱚ ᱟᱲᱟᱜ ᱠᱚᱣᱟᱞᱮ
ᱚ ᱡᱮ ᱱᱚᱝᱠᱟ ᱦᱟᱹᱠᱩ ᱫᱚ ᱡᱟᱹᱱᱤᱡ ᱠᱷᱟᱱ ᱫᱚ ᱵᱚᱨᱥᱟ ᱨᱮᱜᱮ ᱛᱚᱠᱚ ᱟᱲᱟᱜ ᱠᱚᱣᱟ?
ᱦᱳᱭ ᱦᱳᱭ ᱟᱲᱟᱜ ᱫᱚ ᱵᱚᱨᱥᱟ ᱨᱮᱜ ᱦᱳᱭ ᱵᱚᱨᱥᱟ ᱨᱮᱜᱮ
ᱚ ᱛᱟᱦᱞᱮ ᱠᱷᱟᱱ ᱪᱤᱞᱤ ᱪᱤᱞᱤ ᱦᱟᱹᱠᱩ ᱯᱮ ᱟᱲᱟᱜ ᱠᱚ ᱜᱮᱭᱟ?
ᱚᱱᱠᱟ ᱫᱚ ᱦᱟᱸᱜ ᱡᱟᱹᱥᱛᱤ ᱫᱚ ᱦᱟᱸᱜ ᱨᱩᱭ ᱜᱮᱞᱮ ᱟᱲᱟᱜ ᱠᱚᱣᱟ ᱛᱟᱨᱯᱚᱨᱮ ᱪᱤᱞᱤ ᱦᱟᱹᱠᱩ ᱠᱚᱡᱮ ᱦᱮᱱᱟᱜ ᱠᱚᱣᱟ ᱫᱚᱢᱮ ᱟᱫᱚ ᱩᱱᱟᱹᱜ ᱧᱩᱛᱩᱢ ᱫᱚ ᱦᱟᱸᱜ ᱵᱟᱝ ᱩᱭᱦᱟᱹᱨᱚᱜ ᱠᱟᱱᱟ ᱛᱚ ᱡᱟᱥᱛᱤ ᱥᱛᱤ ᱠᱟᱭᱛᱮ ᱫᱚ ᱦᱟᱸᱜ ᱩᱱᱠᱩ ᱨᱩᱭ ᱦᱟᱹᱠᱩ ᱜᱮᱞᱮ ᱟᱲᱟᱜ ᱵᱟᱲᱟ ᱠᱚᱣᱟ᱾
ᱚ ᱟᱨ ᱢᱟᱜᱽᱨᱤ ᱠᱚᱫᱚ ᱡᱟᱱᱤᱡ ᱠᱷᱟᱱ ᱚᱱᱰᱮ ᱵᱟᱠᱚ ᱵᱟᱠᱚ ᱟᱲᱟᱜ ᱠᱚ ᱜᱮᱭᱟ ᱦᱮᱸ ᱥᱮ
ᱢᱟᱸᱜᱽᱨᱤ ᱫᱚ ᱵᱟᱝᱞᱮ ᱟᱲᱟᱜ ᱠᱚᱣᱟ ᱮ ᱠᱟᱨᱚᱱ ᱛᱮ ᱢᱟᱱᱮ ᱩᱱᱠᱩ ᱫᱚ ᱢᱤᱫ ᱥᱮᱨᱢᱟ ᱟᱲᱟᱜ ᱞᱮᱫ ᱠᱚᱣᱟᱞᱮ ᱟᱨ ᱩᱱᱠᱩ ᱫᱚ ᱫᱟᱹᱲ ᱟᱠᱚ ᱥᱮ ᱫᱚᱢᱮ᱾
ᱦᱮᱸ ᱦᱮᱸ ᱫᱟᱹᱲ ᱫᱚᱠᱚ ᱫᱟᱹᱲᱟᱠ ᱞᱚᱜᱚᱱ
ᱦᱳᱭ ᱦᱳᱭ ᱵᱟᱠᱷᱟᱡ ᱫᱚ ᱢᱟᱺᱜᱽᱨᱤ ᱫᱚ ᱦᱟᱸᱜ ᱦᱟᱨᱟ ᱫᱚ ᱟᱹᱰᱤ ᱪᱟᱸᱲ ᱠᱚ ᱦᱟᱨᱟ ᱜᱚᱫᱚᱜ ᱜᱮᱭᱟ᱾
ᱦᱮᱸ ᱦᱮᱸ ᱟᱞᱮ ᱟᱞᱮ ᱥᱩᱨ ᱨᱮ ᱢᱤᱫᱴᱮᱡ ᱰᱚᱵᱷᱟᱜ ᱢᱮᱱᱟᱜᱼᱟ ᱦᱮᱸ ᱟᱞᱮᱭᱟᱜ ᱫᱚ ᱵᱟᱝ ᱠᱟᱱᱟ ᱮᱴᱟᱜ ᱦᱚᱲᱟᱜ ᱠᱤᱱᱛᱩ ᱩᱱᱠᱩ ᱚᱱᱟ ᱰᱚᱵᱷᱟᱜ ᱨᱮᱜᱮ ᱟᱪᱷᱟ ᱟᱹᱰᱤ ᱡᱳᱨ ᱟᱹᱰᱤ ᱡᱳᱨ ᱡᱳᱨ ᱠᱚ ᱥᱮᱴᱮᱵᱮᱰᱮᱭᱟᱠᱚ ᱦᱮᱸ ᱢᱚᱱᱮ ᱦᱩᱭᱩᱜ ᱠᱟᱱᱟ ᱟᱹᱰᱤ ᱢᱟᱨᱟᱝ ᱡᱟᱦᱟᱸ ᱪᱤᱞᱤ ᱦᱮᱱᱟᱭᱟ ᱟᱹᱰᱤ ᱢᱟᱨᱟᱝ ᱠᱚ ᱦᱟᱨᱟᱜᱼᱟ ᱥᱮ ᱡᱮᱹᱞᱮᱹᱧ ᱜᱮ ᱦᱮᱸ
ᱦᱳᱭ ᱟᱫᱚ ᱩᱱᱠᱩ ᱫᱚ ᱟᱨ ᱟᱹᱛᱠᱤᱨ ᱦᱚᱸ ᱞᱟᱹᱭᱟᱠᱚ ᱪᱟᱬ ᱜᱮᱠᱚ ᱟᱹᱛᱠᱤᱨᱚᱜᱼᱟ ᱩᱱᱠᱩ ᱤᱭᱟᱹ ᱫᱚ ᱢᱟᱺᱜᱽᱨᱤ ᱦᱟᱹᱠᱳ ᱫᱚ
ᱟᱪᱪᱷᱟ ᱢᱟᱱᱮ ᱦᱮᱸ ᱦᱮᱸ ᱩᱱᱠᱩ ᱡᱚᱫᱤ ᱦᱟᱱᱠᱩ ᱵᱟᱝᱫᱚ ᱠᱚ ᱞᱟᱹᱭᱟ ᱞᱮᱞᱦᱟ ᱜᱮᱭᱟᱠᱚ ᱫᱚᱢᱮ ᱵᱟᱝ ᱫᱚ ᱪᱮᱫ
ᱦᱳᱭ ᱞᱮᱞᱦᱟ ᱢᱮᱱᱛᱮᱜᱮ ᱡᱩᱫᱤ ᱚᱱᱟ ᱯᱩᱠᱷᱨᱤ ᱨᱮᱱᱟᱜ ᱢᱤᱫ ᱫᱷᱟᱨᱮ ᱥᱮᱫ ᱨᱮ ᱡᱩᱫᱤ ᱢᱚᱱᱮ ᱠᱟᱜ ᱵᱤᱱ ᱚᱱᱠᱟ ᱮ ᱚᱱᱠᱟ ᱡᱚᱢ ᱵᱟᱹᱴᱤ ᱠᱚᱵᱤᱱ ᱜᱟᱥᱟᱣᱟ ᱛᱟᱦᱚᱞᱮ ᱯᱩᱨᱟᱹ ᱩᱱᱠᱩ ᱞᱟᱹᱴᱩ ᱞᱟᱹᱴᱩ ᱢᱟᱺᱜᱽᱨᱤ ᱦᱟᱹᱠᱩ ᱠᱚᱦᱚᱸ ᱩᱱᱠᱩ ᱡᱟᱸᱜᱟ ᱠᱚᱨᱮ ᱠᱚ ᱦᱤᱡᱩᱜᱼᱟ ᱟᱫᱚ ᱩᱱᱠᱩ ᱫᱚ ᱞᱚᱜᱚᱱ ᱛᱮᱜᱮ ᱠᱚ ᱥᱟᱵ ᱟᱹᱛᱠᱤᱨ ᱠᱚᱣᱟ ᱥᱮ ᱟᱨ ᱩᱱᱠᱩ ᱫᱚ ᱫᱟᱹᱲ ᱦᱚᱸᱠᱚ ᱫᱟᱹᱲ ᱜᱮᱭᱟ ᱚᱱᱟ ᱦᱚᱛᱮᱡ ᱛᱮ ᱵᱟᱝ ᱞᱮ ᱟᱲᱟᱜ ᱵᱟᱲᱟ ᱠᱚᱣᱟ
ᱦᱚᱸ ᱦᱮᱸ ᱠᱤᱱᱛᱩ ᱚᱱᱟ ᱱᱤᱡᱮᱹᱨᱟᱜ ᱠᱷᱟᱱ ᱫᱚ ᱱᱤᱡᱮᱹ ᱞᱮᱠᱟ ᱛᱚ ᱴᱷᱤᱠ ᱜᱮᱭᱟ ᱠᱤᱱᱛᱩ ᱟᱫᱚ ᱚᱱᱟ ᱟᱨ ᱡᱷᱚᱛᱚ ᱦᱚᱲᱟᱜ ᱠᱟᱱᱟ ᱥᱮ ᱟᱫᱚ ᱚᱱᱟ ᱫᱚ ᱢᱟᱺᱜᱨᱤ ᱦᱟᱹᱠᱳ ᱵᱚᱫᱚᱞ ᱛᱮ ᱮᱴᱟᱜ ᱦᱟᱹᱠᱳ ᱜᱮ ᱴᱷᱤᱠ ᱜᱮᱭᱟ ᱥᱮ ᱪᱮᱫ
ᱦᱮᱸ ᱦᱩᱸ ᱟᱫᱚ ᱚᱱᱠᱟ ᱫᱚ ᱦᱟᱸᱜ ᱡᱟᱹᱥᱛᱤ ᱠᱟᱭ ᱛᱮᱫᱚ ᱩᱱᱠᱩ ᱢᱟᱜ ᱨᱩᱭ ᱜᱮ ᱟᱨ ᱚᱱᱠᱟ ᱠᱟᱹᱴᱤᱡ ᱠᱟᱹᱴᱤᱡ ᱠᱚᱫᱚ ᱵᱟᱞᱮ ᱥᱟᱵ ᱠᱚᱣᱟ ᱩᱱᱠᱩ ᱡᱟᱦᱟᱸᱭ ᱢᱟᱱᱮ ᱰᱷᱮᱨ ᱥᱮᱨᱢᱟ ᱦᱩᱭ ᱟᱠᱟᱱ ᱞᱟᱹᱴᱩ ᱟᱠᱟᱱ ᱠᱚ ᱡᱟᱦᱟᱸᱭ ᱚᱱᱠᱟᱱ ᱠᱚᱞᱮ ᱥᱟᱵ ᱠᱚᱣᱟ
ᱚ ᱟᱨ ᱛᱟᱦᱚᱞᱮ ᱚᱱᱠᱟ ᱠᱟᱹᱴᱤᱡ ᱠᱟᱹᱴᱤᱡ ᱦᱟᱹᱠᱳ ᱥᱟᱵ ᱦᱟᱹᱠᱳ ᱥᱟᱵ ᱞᱟᱹᱜᱤᱫ ᱛᱮ ᱪᱷᱟᱹᱲ ᱫᱚ ᱛᱟᱦᱮᱱ ᱛᱟᱯᱮᱭᱟ ᱥᱮ ᱵᱟᱝ?
ᱮᱸᱜ ᱦᱮᱸ ᱚᱱᱠᱟ ᱫᱚ ᱛᱟᱦᱮᱱ ᱜᱮᱭᱟ
ᱚ
ᱟᱫᱚ ᱩᱱᱟᱹᱜ ᱜᱟᱱ ᱦᱟᱹᱠᱩ ᱥᱮ ᱪᱟᱵᱟ ᱦᱚᱸ ᱵᱟᱠᱚ ᱪᱟᱵᱟ ᱦᱚᱫᱚᱜᱼᱟ ᱟᱨ ᱯᱩᱠᱷᱨᱤ ᱦᱚᱸ ᱞᱟᱹᱴᱩ ᱜᱮᱭᱟ
ᱚ ᱟᱪᱪᱷᱟ ᱟᱪᱪᱷᱟ
ᱚᱱᱠᱟ ᱢᱤᱫᱵᱟᱨ ᱢᱤᱫᱵᱟᱨ ᱥᱟᱵ ᱵᱟᱲᱟ ᱞᱮᱠᱚ ᱠᱷᱟᱱ ᱠᱟᱹᱴᱤᱡ ᱦᱟᱹᱠᱩ ᱠᱚ ᱪᱟᱵᱟ ᱜᱚᱫᱚᱜ ᱟᱠᱚ ᱚᱱᱠᱟ ᱢᱟ ᱵᱟᱝ ᱠᱟᱱᱟ ᱥᱮ
ᱚ
ᱟᱞᱮ ᱦᱚᱸ ᱦᱟᱠᱳ ᱡᱚᱢ ᱥᱟᱱᱟ ᱞᱮᱠᱷᱟᱱ ᱜᱟᱰᱟ ᱨᱮᱜᱮ ᱥᱟᱨᱟ ᱵᱚᱪᱷᱚᱨ ᱫᱚᱢ ᱧᱟᱢ ᱠᱚᱜᱮᱭᱟ ᱠᱚᱢ ᱵᱮᱥᱤ ᱥᱤ ᱟᱨ ᱱᱮᱛᱟᱨ ᱫᱚ ᱱᱮᱛᱟᱨ ᱦᱚᱸ ᱚᱱᱮ ᱵᱩᱱᱱᱟᱹᱜ ᱠᱟᱱᱟ ᱛᱚ ᱱᱮᱛᱟᱨ ᱫᱚ ᱟᱨᱦᱚᱸ ᱫᱚᱢᱮ ᱡᱟᱹᱥᱛᱤ ᱛᱮ ᱦᱟᱠᱳ ᱠᱚ ᱡᱷᱟᱹᱞᱤᱜ ᱜᱮᱭᱟ ᱠᱚ ᱜᱟᱰᱟ ᱨᱮᱫᱚ ᱢᱟᱴᱠᱷᱮᱛ ᱠᱚᱨᱮᱱᱟᱜ ᱫᱟᱜ ᱠᱚ ᱟᱸᱲᱜᱚᱱᱟ ᱛᱚ ᱦᱮᱸ
ᱦᱳᱭ ᱦᱳᱭ
ᱦᱮᱸ ᱟᱨ ᱦᱟᱠᱳ ᱫᱚ ᱡᱟᱹᱱᱤᱡ ᱠᱷᱟᱱ ᱵᱚᱰᱮ ᱫᱟᱜ ᱨᱮᱜᱮ ᱡᱟᱹᱥᱛᱤ ᱠᱚ ᱥᱟᱵᱚᱜ ᱜᱮᱭᱟ ᱥᱮ ᱪᱮᱫᱞᱮᱠᱟ?
ᱦᱳᱭ ᱚᱱᱠᱟ ᱫᱚ ᱦᱟᱸᱜ ᱧᱮᱞ ᱵᱟᱲᱟ ᱦᱳᱭ ᱠᱟᱱᱟ
ᱦᱮᱸ
ᱡᱟᱦᱟᱸ ᱫᱟᱜ ᱵᱚᱰᱮ ᱞᱮᱱᱠᱷᱟᱱ ᱥᱮ ᱫᱟᱜ ᱡᱩᱫᱤ ᱡᱳᱨ ᱧᱚᱜ ᱫᱟᱜ ᱠᱮᱜᱼᱟ ᱟᱨ ᱫᱟᱜ ᱵᱚᱰᱮᱭᱮᱱᱟ ᱛᱟᱦᱚᱞᱮ ᱦᱟᱸᱜ ᱡᱟᱞᱟᱢ ᱛᱮᱜ ᱦᱚᱲ ᱠᱚ ᱪᱟᱞᱟᱜ ᱧᱮᱞ ᱵᱟᱲᱟ ᱦᱩᱭ ᱠᱟᱱᱟ ᱛᱚ ᱛᱟᱦᱞᱮ ᱵᱩᱡᱷᱟᱹᱜ ᱠᱟᱱᱟ ᱚᱱᱠᱟ ᱵᱚᱰᱮ ᱞᱮᱱᱠᱷᱟᱡ ᱜᱮ ᱥᱟᱵ ᱫᱚᱠᱚ ᱥᱟᱵᱚᱜᱼᱟ ᱡᱟᱱᱤᱡ
ᱛᱮ ᱦᱮᱸ ᱦᱮᱸ ᱟᱞᱮ ᱦᱚᱸ ᱡᱟᱞ ᱠᱚᱞᱮ ᱚᱰᱟᱣ ᱜᱮᱭᱟ ᱛᱚ ᱦᱮᱸ ᱡᱚᱠᱷᱚᱱ ᱯᱷᱟᱨᱪᱟ ᱫᱟᱜ ᱨᱮ ᱞᱮ ᱚᱰᱟᱣ ᱛᱚᱠᱷᱚᱱ ᱠᱤᱱᱛᱩ ᱵᱟᱝ ᱦᱳᱭ ᱡᱷᱟᱹᱞᱤᱜ ᱜᱮᱭᱟᱭ ᱠᱤᱱᱛᱩ ᱡᱚᱠᱷᱚᱱ ᱚᱱᱠᱟ ᱫᱟᱜ ᱟᱠᱟᱫᱟᱭ ᱦᱮᱸ ᱟᱨ ᱚᱱᱮ ᱚᱝᱠᱟ ᱛᱚᱠᱷᱚᱱ ᱫᱚ ᱦᱟᱠᱳ ᱠᱚ ᱠᱷᱮᱹᱞ ᱟᱠᱚ ᱦᱟᱱᱛᱮ ᱱᱟᱛᱮᱠᱚ ᱪᱟᱞᱟᱜ ᱟᱠᱚ ᱟᱠᱚ ᱨᱟᱹᱥᱠᱟᱹ ᱠᱚ ᱵᱩᱡᱷᱟᱹᱣᱟ ᱛᱚ ᱚᱱᱠᱟ ᱛᱮᱜᱮ ᱡᱷᱟᱹᱞᱤᱜ ᱟᱠᱚ
ᱦᱳᱭ ᱟᱨ ᱵᱟᱝ ᱡᱟᱹᱱᱤᱡ ᱪᱚᱝ ᱵᱚᱰᱮ ᱨᱮᱫᱚ ᱵᱟᱝᱠᱚ ᱧᱮᱞ ᱧᱟᱢ ᱛᱮ ᱪᱟᱬᱮ ᱠᱚ ᱡᱷᱟᱹᱞᱤᱜᱼᱟ ᱥᱮ ᱪᱮᱫᱠᱟ?
ᱦᱩᱭ ᱫᱟᱲᱮᱭᱟᱜᱼᱟ ᱦᱩᱭ ᱫᱟᱲᱮᱭᱟᱜᱼᱟ ᱟᱫᱚ ᱵᱟᱝ ᱵᱟᱲᱟᱭ ᱩᱱᱟᱹᱜ ᱫᱚ᱾
ᱦᱳᱭ ᱦᱳᱭ ᱟᱨ ᱛᱟᱦᱞᱮ ᱚᱱᱟ ᱟᱯᱮᱭᱟᱜ ᱡᱮᱹ ᱜᱟᱰᱟ ᱦᱮᱱᱟᱜ ᱛᱟᱯᱮᱭᱟ ᱚᱱᱟ ᱛᱚ ᱢᱟᱱᱮ ᱞᱟᱹᱴᱩᱣᱟᱜ ᱜᱟᱰᱟ ᱥᱮ ᱚᱱᱠᱟ ᱦᱩᱰᱤᱧ ᱧᱚᱜ ᱜᱮᱛᱟ ᱯᱮᱭᱟ?
ᱮᱻ ᱪᱮᱠᱟᱭᱟᱹᱧ ᱱᱮᱛᱚᱜ ᱡᱟᱹᱥᱛᱤ ᱦᱟᱱᱮ ᱮᱸ ᱦᱚᱸ ᱡᱟᱹᱥᱛᱤ ᱦᱚᱸ ᱵᱟᱝ ᱦᱩᱰᱤᱧ ᱦᱮᱸ ᱥᱮ ᱢᱟᱡᱷᱟᱹᱨᱤ ᱜᱮᱭᱟ᱾
ᱚ ᱚ
ᱦᱮᱸ ᱛᱩᱯᱩ ᱵᱟᱲᱟ ᱠᱚ ᱚᱸᱰᱮ ᱜᱮ ᱢᱟᱱᱮ ᱟᱱᱟ ᱠᱚᱞ ᱨᱮ ᱪᱮᱫ ᱞᱮᱠᱟ ᱛᱩᱯᱚᱜ ᱦᱮᱸ ᱟᱨ ᱜᱟᱰᱟ ᱨᱮ ᱯᱟᱭᱨᱟ ᱠᱟᱛᱮᱜ ᱛᱩᱯᱚᱜ ᱦᱮᱸ ᱟᱫᱚ ᱚᱱᱟ ᱟᱞᱟᱫᱟ ᱨᱚᱠᱚᱢ ᱵᱩᱡᱷᱟᱹᱜᱼᱟ ᱵᱷᱟᱜᱮ ᱜᱮ ᱵᱩᱡᱷᱟᱹᱜᱼᱟ᱾
ᱦᱳᱭ ᱦᱳᱭ ᱵᱷᱮᱜᱟᱨ ᱜᱮᱭᱟ ᱟᱫᱚ ᱜᱟᱰᱟ ᱨᱮ ᱜᱟᱰᱟ ᱨᱮ ᱛᱩᱯᱩᱱ ᱜᱮ ᱦᱮᱸ ᱢᱟᱱᱮ ᱱᱤᱡᱮ ᱨᱮ ᱵᱮᱥ ᱵᱩᱡᱷᱟᱹᱜᱼᱟ᱾ ᱠᱚᱞ ᱨᱮᱫᱚ ᱚᱱᱟ ᱫᱩᱞ ᱫᱩᱞ ᱡᱚᱝ ᱫᱟᱜ ᱥᱮ ᱚᱱᱟ ᱢᱟᱱᱮ ᱢᱚᱸᱡᱽ ᱧᱚᱜ ᱫᱚ ᱵᱟᱝ ᱵᱩᱡᱷᱟᱹᱜᱼᱟ ᱞᱮ ᱛᱟᱹᱠᱞᱤᱯ ᱛᱮ
ᱦᱮᱸ ᱜᱟᱰᱟ ᱜᱟᱰᱟ ᱠᱚᱫᱚ ᱵᱟᱹᱱᱩᱜᱼᱟ ᱞᱟᱹᱭᱮᱫᱟᱢ ᱛᱚ
ᱜᱟᱰᱟ ᱫᱚ ᱢᱮᱱᱟᱜ ᱜᱮᱭᱟ ᱟᱫᱚ ᱡᱟᱹᱥᱛᱤ ᱡᱟᱹᱥᱛᱤ ᱢᱟᱨᱟᱝ ᱜᱟᱰᱟ ᱫᱚ ᱵᱟᱝ ᱠᱟᱱ ᱛᱟᱞᱮᱭᱟ
ᱦᱚᱸ
ᱟᱫᱚ ᱜᱟᱰᱟ ᱫᱚ ᱠᱟᱹᱴᱤᱡ ᱥᱟᱺᱜᱤᱧ ᱧᱚᱜ ᱜᱮᱛᱟᱞᱮᱭᱟ ᱛᱚᱵᱮ ᱚᱱᱟ ᱯᱩᱠᱷᱨᱤᱤ ᱜᱮ ᱩᱱ ᱢᱟᱨᱟᱝ ᱯᱩᱠᱷᱨᱤ ᱢᱮᱱᱟᱜ ᱛᱟᱞᱮᱭᱟ ᱛᱚ ᱚᱱᱟ ᱨᱮᱜᱮ ᱦᱟᱸᱜ ᱛᱩᱯᱩ ᱵᱟᱲᱟ ᱫᱚ ᱦᱩᱭᱩᱜ ᱜᱮᱭᱟ᱾
ᱚ ᱦᱮᱸ ᱯᱩᱠᱷᱨᱤ ᱠᱚ ᱟᱨᱠᱤ ᱜᱟᱰᱟ ᱨᱮᱱᱟᱜ ᱫᱟᱜ ᱪᱮᱫ ᱞᱮᱠᱟ ᱞᱤᱝᱜᱤᱱ ᱠᱟᱱᱟ ᱢᱮᱱᱠᱷᱟᱱ ᱯᱩᱠᱷᱨᱤ ᱨᱮᱱᱟᱜ ᱫᱟᱜ